ᱦᱮᱸ ᱜᱚᱝᱠᱮ ᱡᱚᱦᱟᱨ ᱜᱮ ᱾
ᱦᱳᱭ ᱡᱚᱦᱟᱨ ᱡᱚᱦᱟᱨ ᱾
ᱦᱳᱭ ᱱᱟᱯᱟᱭ ᱜᱮ ᱨᱚᱲ ᱠᱚ ᱟᱸᱡᱚᱢᱚᱜ ᱠᱟᱱ ᱛᱟᱞᱤᱧᱟ ᱛᱚ?
ᱦᱳᱭ ᱟᱹᱰᱤ ᱦᱟᱸᱜ ᱢᱚᱸᱡᱽ ᱜᱮᱞᱤᱧ ᱟᱸᱡᱚᱢᱮᱫᱼᱟ ᱨᱚᱲ ᱫᱚ ᱾
ᱦᱳᱭ ᱟᱵᱮᱱᱟᱜ ᱦᱚᱸ ᱱᱟᱯᱟᱭ ᱜᱮᱞᱤᱧ ᱟᱸᱡᱚᱢᱮᱫ ᱛᱟᱵᱮᱱᱟ ᱾
ᱦᱳᱭ ᱦᱳᱭ ᱟᱸᱡᱚᱢ ᱞᱮᱱᱠᱷᱟᱱ ᱜᱮ ᱵᱷᱟᱜᱮ ᱾
ᱦᱳᱭ ᱜᱚᱢᱠᱮ, ᱛᱟᱦᱚᱞᱮ ᱪᱮᱫ ᱵᱮᱱ ᱪᱤᱠᱟᱹᱭᱮᱫᱟ?
ᱚ ᱪᱤᱠᱟ ᱫᱚ ᱦᱟᱸᱜ ᱚᱱᱠᱟ ᱫᱚ, ᱩᱸ ᱛᱮᱦᱮᱧ ᱫᱚ ᱫᱟᱜ ᱵᱟᱲᱟ ᱠᱮᱜᱼᱟᱭ ᱛᱚ ᱾
ᱦᱳᱭ ᱾
ᱟᱫᱚ ᱚᱱᱠᱟ ᱫᱚ ᱦᱟᱸᱜ ᱵᱚᱞ ᱮᱱᱮᱡ ᱠᱚᱦᱚᱸ ᱵᱟᱹᱞᱤᱧ ᱪᱟᱞᱟᱣ ᱟᱠᱟᱱ ᱛᱮ ᱚ ᱨᱩᱢ ᱥᱮᱫ ᱨᱮᱜᱮ ᱞᱤᱧ ᱫᱩᱲᱩᱵ ᱟᱠᱟᱱᱟ ᱦᱟᱸᱜ ᱾ ᱟᱨ ᱟᱹᱵᱤᱱ ᱫᱚ ᱪᱮᱫ ᱵᱤᱱ ᱪᱤᱠᱟᱭᱮᱫᱼᱟ?
ᱟᱹᱞᱤᱧ ᱦᱚᱸ ᱱᱚᱜᱼᱚᱭ ᱡᱚᱢ ᱵᱟᱲᱟ ᱠᱟᱛᱮᱫ ᱵᱟᱨᱦᱮ ᱥᱮᱫ ᱨᱮ ᱢᱮᱱᱟᱜ ᱟᱠᱟᱫ ᱞᱤᱧᱟᱹ ᱾
ᱚ ᱚ, ᱟᱫᱚ ᱪᱮᱫ ᱫᱟᱜ ᱢᱟᱹᱰᱤ ᱵᱮᱱ ᱡᱚᱢ ᱠᱮᱫᱼᱟ ᱥᱮ ᱫᱟᱠᱟ ᱥᱮ ᱪᱮᱫ ᱠᱚ ᱵᱮᱱ ᱡᱚᱢ ᱠᱮᱫᱼᱟ?
ᱳᱭ ᱫᱟᱠᱟ ᱱᱤᱛᱳᱜ ᱫᱚ ᱾
ᱚᱻ ᱾
ᱦᱳᱭ ᱾
ᱟᱫᱚ ᱜᱚᱝᱠᱮ ᱱᱚᱜᱼᱚᱭ ᱦᱟᱸᱜ
ᱦᱳᱭ ᱾
ᱦᱩ ᱟᱭᱩᱵ ᱦᱤᱡᱩᱜ ᱠᱟᱱ ᱫᱚ ᱱᱤᱛᱚᱜ ᱟᱨ ᱫᱟᱠᱟᱵᱤᱱ ᱡᱚᱢ ᱠᱮᱫᱼᱟ᱾
ᱦᱳᱭ ᱡᱚᱢ ᱠᱮᱫᱟᱞᱤᱧ ᱨᱮᱸᱜᱮᱡ ᱞᱮᱫ ᱞᱤᱧᱟᱹ ᱫᱚᱢᱮ᱾
ᱦᱳᱭ ᱚᱱᱟ ᱦᱚᱸ ᱠᱟᱛᱷᱟᱼᱼ ᱠᱟᱱᱟ ᱨᱮᱸᱜᱮᱡ ᱞᱮᱠᱷᱟᱡ ᱢᱟ ᱡᱚᱢ ᱢᱟ ᱞᱟᱹᱠᱛᱤ ᱜᱮᱭᱟ ᱥᱮ᱾ ᱦᱳᱭ ᱛᱚ ᱟᱞᱤᱧ ᱫᱚ ᱦᱟᱸᱜ ᱚᱱᱠᱟ ᱫᱚ ᱮᱱᱟᱝ ᱧᱚᱜ ᱨᱮᱜᱮᱞᱤᱧ ᱡᱚᱢ ᱵᱟᱲᱟ ᱠᱟᱜᱼᱟ᱾
ᱚ ᱦᱮᱸᱛᱚ,
ᱟᱨ ᱛᱟᱦᱚᱞᱮᱼᱼ ᱚᱱᱠᱟ ᱛᱮᱦᱮᱧ ᱫᱚ ᱯᱮ ᱫᱟᱜ ᱢᱟᱲᱤ ᱞᱮᱼᱟ ᱥᱮ ᱫᱟᱠᱟ ᱞᱮᱫᱼᱟ ᱯᱮ?
ᱵᱟᱝ ᱜᱚᱝᱠᱮ ᱫᱟᱜ ᱢᱟᱹᱲᱤ ᱞᱮᱜ ᱛᱟᱦᱮᱱᱟᱞᱮ ᱟᱫᱚ ᱫᱟᱜ ᱢᱟᱹᱲᱤ ᱢᱟᱼᱼ ᱱᱤᱛᱚᱜ ᱢᱟ ᱫᱷᱤᱱᱟᱹᱱ ᱠᱟᱱ ᱢᱟᱡᱟᱱ ᱠᱟᱱᱟ ᱛᱚ ᱚᱱᱟ ᱞᱟᱹᱜᱤᱫ ᱛᱮ ᱫᱟᱠᱟ ᱜᱮᱞᱤᱧ ᱡᱚᱢ ᱠᱮᱫᱟ᱾
ᱦᱳᱭ ᱦᱳᱭ᱾
ᱦᱩᱸ
ᱱᱟᱯᱟᱭ ᱠᱟᱛᱷᱟ ᱟᱨ ᱛᱟᱦᱚᱞᱮ, ᱜᱚᱝᱠᱮ ᱟᱞᱮ ᱥᱮᱱ ᱫᱚ ᱛᱮᱦᱮᱧ ᱢᱟ ᱫᱟᱜ ᱠᱮᱫ ᱫᱚ ᱟᱞᱮ ᱥᱮᱫ ᱫᱚ ᱪᱮᱫ ᱞᱮᱠᱟᱭ ᱫᱟᱜ ᱵᱟᱲᱟ ᱠᱮᱫᱟᱭ ᱥᱮ ᱵᱟᱝ?
ᱦᱳᱭ ᱫᱟᱜ ᱫᱚ ᱫᱟᱜ ᱵᱟᱲᱟ ᱠᱮᱫ ᱜᱮᱭᱟᱭ, ᱪᱮᱛᱟᱱ ᱥᱮᱱᱮ ᱫᱟᱜ ᱠᱮᱫᱟᱭ ᱥᱮᱛᱟᱜ ᱥᱮᱱ᱾ ᱱᱤᱛᱳᱜ ᱫᱚ ᱚᱱᱠᱟ ᱢᱚᱛᱚ ᱫᱚ ᱨᱤᱢᱤᱞ ᱫᱚ ᱨᱤᱢᱤᱞ ᱜᱮ ᱢᱮᱱᱟᱜ ᱟᱠᱟᱫᱟ ᱟᱫᱚ ᱫᱟᱜ ᱫᱚ ᱟᱹᱣᱨᱤ᱾ ᱡᱟᱹᱲᱤᱭ ᱟᱞᱮᱭᱟ ᱱᱤᱛᱚᱜ ᱫᱷᱟᱹᱵᱤᱡ ᱛᱮᱫᱚ᱾
ᱚ ᱚ ᱦᱳᱭ ᱚᱱᱠᱟ ᱫᱚ ᱦᱚᱞᱟ ᱠᱚ ᱦᱚᱞᱟ ᱦᱚᱸ ᱟᱵᱚᱣᱟᱜ ᱦᱩᱞ ᱢᱟᱦᱟ ᱯᱟᱨᱚᱵᱽ ᱢᱮᱱᱟᱜᱼᱟ ᱦᱩᱞ ᱢᱟᱦᱟᱼᱼ ᱦᱚᱸ ᱫᱟᱜ ᱵᱟᱲᱟ ᱠᱮᱫ ᱜᱮᱭᱟᱭ ᱟᱨ ᱛᱮᱦᱮᱧ ᱦᱚᱸ ᱫᱟᱜ ᱫᱟᱜ ᱠᱮᱫ ᱜᱮᱭᱟᱭ ᱟᱞᱮ ᱱᱚᱛᱮ ᱫᱚᱦ ᱮᱱᱛᱮᱜ᱾
ᱦᱮᱸ
ᱟᱫᱚ ᱚᱱᱟ ᱤᱫᱤ ᱠᱟᱛᱮᱫ ᱱᱟᱜ ᱩᱱᱟᱹᱜᱴᱟ ᱩᱫᱽᱜᱟᱹᱨ ᱠᱚᱫᱚ ᱵᱟᱭ ᱵᱩᱡᱷᱟᱹᱜ ᱠᱟᱱᱟ᱾
ᱚ᱾
ᱛᱟᱨ ᱟᱯᱮᱥᱮᱫ ᱪᱮᱫ ᱞᱮᱠᱟ ᱩᱫᱽᱜᱟᱹᱨ ᱠᱟᱱᱟ ᱥᱮ ᱨᱮᱭᱟᱲ ᱠᱟᱱᱟ?
ᱵᱟᱝ ᱟᱫᱚ ᱚᱱᱮ ᱪᱮᱛᱟᱱ ᱥᱮᱱ ᱥᱮᱛᱟᱜ ᱥᱮᱱᱮ ᱫᱟᱜ ᱠᱮᱫᱟᱭ ᱛᱚ, ᱟᱫᱚ ᱚᱱᱟ ᱞᱟᱹᱜᱤᱫ ᱛᱮ ᱟᱫᱚ ᱨᱤᱢᱤᱞ ᱜᱮ ᱢᱮᱱᱟᱜ ᱠᱟᱫᱟ ᱟᱫᱚ ᱚᱱᱠᱟ ᱞᱮᱠᱟ ᱫᱚ ᱡᱟᱦᱟᱸ ᱦᱚᱞᱟ ᱢᱟᱫᱷᱮᱨᱮ ᱥᱤᱛᱩᱝ ᱠᱟᱱ ᱛᱟᱦᱮᱱᱟ ᱜᱚᱨᱚᱢᱼᱼ ᱠᱚᱫᱚ ᱚᱱᱠᱟ ᱞᱮᱠᱟ ᱫᱚ ᱵᱟᱝ ᱵᱩᱡᱷᱟᱹᱜ ᱠᱟᱱᱟ ᱱᱤᱛᱚᱜ ᱫᱚ ᱱᱤᱛ ᱫᱷᱟᱹᱵᱤᱡ ᱛᱮᱫᱚ᱾
ᱦᱳᱭ ᱱᱟᱯᱟᱭ ᱠᱟᱛᱷᱟ ᱜᱮ ᱟᱨ ᱛᱟᱦᱞᱮ? ᱢᱮᱱᱮᱫᱼᱟ ᱞᱤᱧ ᱱᱤᱛᱚᱜ ᱢᱟ ᱟᱭᱩᱵᱚᱜ ᱞᱟᱹᱜᱤᱫᱚᱜ ᱠᱟᱱ ᱥᱮ? ᱡᱟᱱ ᱵᱮᱲᱟ ᱦᱚᱸ ᱵᱚᱱ ᱢᱮᱱ ᱫᱟᱲᱮᱭᱟᱜᱼᱟ ᱛᱚᱵᱮ ᱱᱤᱛᱚᱜᱼᱼ ᱚᱱᱠᱟ ᱫᱚ ᱦᱜ ᱵᱚᱞ ᱠᱚᱫᱚ ᱵᱟᱵᱤᱱ ᱜᱟᱛᱮ ᱵᱟᱲᱟᱜ ᱜᱮᱭᱟ ᱟᱵᱤᱱ ᱫᱚ?
ᱵᱟᱝ ᱜᱚᱢᱠᱮ ᱟᱹᱞᱤᱧ ᱫᱚ᱾ ᱜᱟᱛᱮ ᱫᱚᱞᱤᱧ ᱜᱟᱛᱮ ᱵᱟᱲᱟᱜ ᱜᱮᱭᱟ ᱟᱫᱚ ᱠᱟᱹᱴᱤᱡ ᱞᱤᱧᱼᱼ ᱵᱟᱡᱟ ᱧᱚᱜ ᱠᱟᱱᱟ ᱛᱚ ᱚᱱᱟ ᱠᱷᱟᱹᱛᱤᱨ ᱜᱮ ᱵᱟᱞᱤᱧ ᱪᱟᱞᱟᱣ ᱫᱟᱲᱮᱭᱟᱜ ᱵᱟᱟᱹᱞᱤᱧ ᱪᱟᱞᱟᱜ ᱠᱟᱱᱟ ᱱᱤᱛᱚᱜ ᱫᱚ
ᱚ ᱦᱚᱸ ᱟᱫᱚ ᱚᱱᱟ ᱫᱚ ᱪᱮᱫ ᱠᱷᱮᱞ ᱛᱮᱵᱮᱱ ᱵᱟᱡᱟᱣ ᱠᱟᱱᱟ?
ᱦᱳᱭ ᱠᱷᱮᱞ ᱛᱮᱜᱮ ᱞᱤᱧ ᱵᱟᱡᱟᱣ ᱟᱠᱟᱱᱟ ᱚᱱᱟ᱾
ᱦᱳᱭ ᱦᱳᱭ ᱠᱷᱮᱞ ᱦᱚᱸ ᱠᱟᱹᱴᱤᱡ ᱞᱟᱹᱭ ᱞᱮᱠᱷᱟᱱ ᱫᱚ ᱚᱱᱠᱟ ᱫᱚ ᱵᱚᱛᱚᱨᱟᱜ ᱠᱟᱱ ᱜᱮᱭᱟ ᱚᱠᱟᱮ ᱞᱮᱠᱟ ᱵᱟᱡᱟᱣ ᱵᱟᱡᱟᱣ ᱠᱚ ᱦᱩᱭ ᱵᱟᱲᱟ ᱞᱮᱱᱠᱷᱟᱱ ᱠᱟᱹᱴᱤᱡ ᱢᱩᱥᱠᱤᱞ ᱜᱮᱭᱟ᱾
ᱦᱳᱭ ᱛᱟᱦᱚᱞᱮ ᱜᱚᱝᱠᱮ ᱟᱹᱵᱤᱱ ᱟᱵᱤᱱ ᱦᱚᱸᱵᱤᱱ ᱠᱷᱮᱞ ᱵᱟᱲᱟᱭ ᱜᱮᱭᱟ ᱛᱚ ᱛᱟᱦᱚᱞᱮ?
ᱦᱳᱭ ᱜᱚᱝᱠᱮ ᱟᱹᱞᱤᱧ ᱠᱷᱮᱞ ᱫᱚ ᱠᱷᱮᱞ ᱵᱟᱲᱟᱭ ᱜᱮᱭᱟ ᱞᱤᱧ ᱟᱫᱚᱼᱼ ᱫᱚᱢᱮ ᱫᱚᱢᱮ ᱞᱟᱹᱴᱩ ᱠᱷᱮᱞᱳᱰᱤᱭᱟᱹ ᱫᱚ ᱵᱟᱝ ᱠᱟᱱᱟᱞᱤᱧ ᱛᱚᱵᱮᱼᱼ ᱚᱱᱠᱟ ᱱᱚᱣᱟ ᱥᱩᱨ ᱥᱩᱯᱩᱨ ᱠᱚᱨᱮ ᱥᱤᱢ ᱠᱷᱮᱞ ᱠᱚ ᱦᱩᱭ ᱵᱟᱟᱜᱼᱟ ᱢᱟ ᱫᱚᱞᱤᱧ ᱪᱟᱞᱟᱣ ᱵᱟᱲᱟᱜ ᱜᱮᱭᱟ᱾
ᱚ ᱩᱸᱦᱩ ᱛᱟᱦᱚᱞᱮ ᱜᱚᱢᱠᱮ ᱟᱵᱮᱱ ᱫᱚ ᱚᱠᱟ ᱚᱠᱟ ᱯᱟᱦᱴᱟ ᱥᱮᱫ? ᱠᱷᱱᱟᱜ ᱵᱮᱱ ᱢᱮᱱᱫᱟ ᱤᱭᱟᱹ ᱴᱟᱺᱰᱤ ᱫᱤᱥᱚᱢ ᱥᱮ ᱟᱯᱮ ᱥᱮᱫ ᱫᱚ ᱵᱩᱨᱩ ᱠᱚ ᱢᱮᱱᱟᱜ ᱠᱟᱫᱟ?
ᱦᱳᱭ ᱟᱞᱮ ᱫᱚ ᱦᱟᱸᱜ ᱚᱱᱠᱟ ᱫᱚ ᱯᱩᱨᱟᱹ ᱵᱤᱨᱵᱩᱨᱩ ᱴᱚᱴᱷᱟ ᱟᱞᱮ ᱥᱮᱱ ᱫᱚ᱾ ᱟᱨ ᱟᱵᱤᱱ ᱫᱚ?
ᱟᱹᱞᱤᱧ ᱫᱚ ᱴᱟᱺᱰᱤ ᱫᱤᱥᱚᱢ ᱨᱮᱱ ᱴᱟᱺᱰᱤ ᱫᱤᱥᱚᱢ ᱠᱷᱚᱱᱟᱜ ᱞᱤᱧ ᱢᱮᱱᱮᱫᱟ᱾
ᱚ
ᱦᱳᱭ ᱛᱟᱦᱚᱞᱮ ᱞᱟᱹᱭ ᱞᱮᱠᱷᱟᱡ ᱴᱟᱺᱰᱤ ᱫᱤᱥᱚᱢ ᱵᱮᱱ ᱞᱟᱹᱭ ᱠᱮᱜᱼᱟ
ᱦᱳᱭ
ᱛᱟᱦᱚᱞᱮ ᱚᱱᱠᱟ ᱫᱚ ᱥᱟᱦᱟᱱ ᱥᱟᱠᱟᱢ ᱨᱮᱱᱟᱜ ᱫᱚ ᱛᱤᱱᱟᱹ ᱴᱟ ᱚᱵᱷᱟᱵᱽ ᱜᱮᱭᱟᱯᱮ ᱥᱮ ᱵᱟᱯᱮ ᱚᱵᱷᱟᱵᱟ
ᱦᱳᱭ ᱚᱵᱷᱟᱵᱽ ᱧᱚᱜ ᱜᱮᱭᱟᱞᱮ ᱟᱞᱮ ᱱᱚᱛᱮ ᱢᱟ᱾ ᱵᱩᱥᱩᱵ ᱠᱚᱛᱮ ᱛᱟᱨᱯᱚᱨᱮ ᱚᱱᱟ ᱡᱟᱦᱟᱸ ᱠᱚ ᱢᱮᱛᱟᱜ ᱠᱟᱱᱟ ᱚᱱᱟ ᱜᱩᱨᱤᱡ᱾ ᱚᱱᱟ ᱛᱮᱦᱚᱸ ᱤᱥᱤᱱ ᱤᱥᱤᱱ᱾ ᱤᱥᱤᱱ ᱵᱟᱥᱟᱝ ᱠᱚᱫᱚ ᱦᱩᱭᱩᱜ ᱛᱟᱞᱮ ᱜᱮᱭᱟ᱾
ᱚ ᱚ ᱢᱟᱱᱮ ᱦᱟᱸᱜ ᱥᱟᱦᱟᱱ ᱠᱚᱫᱚ ᱠᱟᱹᱴᱤᱡ ᱯᱮ ᱚᱵᱷᱟ ᱧᱚᱜ ᱜᱮᱭᱟ ᱵᱟᱝ ᱥᱮ?
ᱦᱳᱭ ᱦᱳᱭ
ᱚ ᱟᱫᱚᱵᱮᱱ ᱪᱤᱠᱟᱹᱭᱟ ᱡᱟᱱᱟᱢ ᱜᱮ ᱚᱱᱠᱟ ᱴᱟᱺᱰᱤ ᱴᱚᱴᱷᱟ ᱠᱚᱨᱮ ᱦᱩᱭ ᱠᱟᱱ ᱠᱷᱟᱱ ᱱᱤᱛ ᱛᱳᱜ ᱢᱟ ᱪᱮᱫ ᱦᱚᱸ ᱪᱤᱠᱟᱹ ᱵᱟᱭ ᱜᱟᱱᱚᱜᱼᱟ ᱥᱮ᱾
ᱦᱳᱭ
ᱟᱫᱚ ᱟᱞᱮ ᱥᱮᱱ ᱫᱚ ᱦᱟᱸᱜ ᱚᱱᱠᱟ ᱵᱤᱨ ᱵᱩᱨᱩ ᱴᱚᱴᱷᱟ ᱠᱟᱱᱛᱮ ᱥᱟᱦᱟᱱ ᱥᱟᱠᱟᱢ ᱠᱚᱫᱚ ᱦᱟᱸᱜ ᱵᱟᱝᱞᱮ ᱚᱵᱷᱟᱵᱽ ᱵᱟᱲᱟ ᱟᱠᱟᱱᱟ ᱚᱱᱠᱟ ᱫᱚ
ᱚ ᱦᱳᱭ
ᱥᱟᱱᱟᱢ ᱜᱮᱞᱮ ᱧᱟᱢᱟ ᱥᱟᱠᱟᱢ ᱥᱟᱦᱟᱱ
ᱦᱮᱸ
ᱟᱫᱚ ᱥᱟᱦᱟᱱ ᱠᱚ ᱡᱟᱹᱥᱛᱤ ᱜᱮᱞᱮ ᱧᱟᱢ ᱦᱚᱛᱮᱫ ᱛᱮ ᱟᱞᱮ ᱫᱚ ᱩᱸᱜ ᱥᱟᱦᱟᱱ ᱛᱮᱜᱮᱞᱮ ᱤᱥᱤᱱᱟ ᱜᱮᱥ ᱠᱚᱫᱚ ᱵᱟᱝᱞᱮ ᱵᱮᱵᱚᱦᱟᱨᱟ᱾
ᱦᱳᱭ ᱜᱚᱝ ᱛᱟᱦᱚᱞᱮ ᱜᱚᱝᱠᱮ ᱟᱯᱮ ᱥᱮᱱ ᱫᱚ ᱚᱱᱟ ᱥᱟᱨᱡᱚᱢ ᱫᱷᱟᱨᱮ ᱟᱭᱢᱟ ᱞᱮᱠ ᱢᱟᱱᱮ ᱟᱭᱢᱟ ᱜᱟᱱ ᱜᱮ ᱡᱟᱹᱥ ᱛᱤ ᱜᱮ ᱢᱮᱱᱟᱜ ᱠᱟᱫᱟ ᱵᱟᱝ᱾
ᱦᱳᱭ ᱥᱟᱨᱡᱚᱢ ᱫᱟᱨᱮ ᱫᱚ ᱢᱮᱱᱟᱜ ᱛᱟᱞᱮ ᱜᱮᱭᱟ ᱛᱚᱵᱮ
ᱦᱚᱸ
ᱟᱨ ᱮᱴᱟᱜ ᱠᱚ ᱫᱟᱨᱮ ᱠᱷᱚᱱ ᱫᱚ ᱥᱟᱨᱡᱚᱢ ᱫᱟᱨᱮ ᱫᱚ ᱠᱚᱢ ᱧᱚᱜ ᱜᱮᱭᱟ ᱢᱟᱱᱮ ᱞᱟᱹᱭ ᱞᱮᱠᱷᱟᱱ ᱫᱚ ᱟᱞᱮᱭᱟᱜ ᱫᱚ ᱦᱟᱸᱜ ᱥᱟᱨᱡᱚᱢ ᱵᱤᱨ ᱫᱚ ᱵᱟᱝ ᱠᱟᱱ ᱛᱟᱞᱮᱭᱟ
ᱳ
ᱛᱚᱵᱮ ᱛᱟᱹᱣ ᱚᱱᱠᱟ ᱫᱚ ᱧᱮᱞ ᱧᱟᱢᱚᱜ ᱜᱮᱭᱟ ᱡᱮ ᱮᱠᱟᱞᱜᱮ ᱵᱟᱹᱱᱩᱜᱼᱟ ᱚᱱᱠᱟ ᱫᱚ ᱦᱟᱸᱜ ᱵᱟᱝ ᱧᱮᱞ ᱛᱮᱜ ᱧᱮᱞ ᱧᱟᱢᱚᱜ ᱜᱮᱭᱟ ᱥᱟᱨᱡᱚᱢ ᱫᱟᱨᱮ ᱫᱚ
ᱚᱸ
ᱟᱨ ᱥᱟᱨᱡᱚᱢ ᱫᱟᱨᱮ ᱵᱮᱱ ᱞᱟᱹᱭ ᱦᱚᱪᱚ ᱠᱮᱭᱟ ᱛᱟᱦᱞᱮ ᱥᱟᱨᱡᱚᱢ ᱫᱟᱨᱮ ᱛᱚ ᱩᱸᱜ ᱟᱹᱰᱤ ᱟᱵᱚᱣᱟᱜ ᱢᱟ ᱞᱟᱹᱠᱛᱤᱭᱟᱱ ᱫᱟᱨᱮ ᱠᱟᱱ
ᱦᱚᱭ ᱟᱹᱞᱤᱧ ᱫᱚ ᱚᱱᱟ ᱫᱚ ᱚᱱᱟ ᱫᱤᱠ ᱫᱤᱭᱮ ᱫᱚ ᱟᱫᱚ ᱠᱟᱹᱴᱤᱡ ᱵᱟᱹᱞᱤᱧ ᱵᱟᱲᱟᱭᱟ ᱠᱟᱹᱴᱤᱡ ᱟᱵᱮᱱ ᱡᱩᱫᱤ ᱵᱮᱱ ᱞᱟᱹᱭ ᱟᱹᱞᱤᱧ ᱠᱷᱟᱱ ᱫᱚ ᱚᱱᱟ ᱫᱚ ᱱᱟᱯᱟᱭ ᱠᱚᱜ ᱠᱚᱜ ᱜᱮᱭᱟ ᱡᱟ ᱟᱹᱞᱤᱧ ᱠᱟᱹᱴᱤᱡ ᱞᱤᱧ ᱵᱩᱡᱽ ᱧᱟᱢ ᱠᱮᱭᱟ
ᱦᱳᱭ ᱦᱳᱭ ᱦᱳᱭ ᱛᱚᱵᱮ ᱞᱟᱹᱭ ᱟᱞᱤᱧ ᱚᱱᱟ ᱜᱮ ᱡᱟᱦᱟᱸ ᱛᱤᱱᱟᱹᱜ ᱴᱟᱜ ᱞᱤᱧ ᱵᱟᱲᱟᱭᱟ ᱩᱱᱟᱹᱜ ᱜᱮᱞᱤᱧ ᱟᱸᱡᱚᱢ ᱟᱵᱮᱱ ᱠᱟᱱᱟ
ᱦᱳᱭ
ᱚᱱᱟ ᱥᱟᱨᱡᱚᱢ ᱫᱟᱨᱮ ᱫᱚ ᱟᱵᱚ ᱟᱵᱚ ᱥᱟᱱᱛᱟᱲᱟᱜ ᱫᱚ ᱟᱹᱰᱤ ᱩᱸ ᱞᱟᱹᱠᱛᱤᱭᱟᱱ ᱫᱟᱨᱮ ᱠᱟᱱ ᱛᱟᱵᱚᱱᱟ ᱡᱟᱦᱟᱸ ᱛᱤᱥ ᱩᱸ ᱟᱯᱮ ᱫᱚ ᱚᱠᱟ ᱞᱮᱠᱟ ᱛᱚ ᱡᱟᱦᱮᱨ ᱨᱮ ᱧᱮᱞ ᱵᱤᱱ ᱡᱟᱦᱟᱸ ᱛᱤᱥ ᱮᱻ ᱵᱟᱦᱟ ᱵᱚᱸᱜᱟ ᱟᱯᱮ ᱩᱱᱵᱮᱱ ᱠᱚᱭᱚᱠᱟ ᱚᱸ ᱥᱟᱨᱡᱚᱢ ᱥᱟᱨᱡᱚᱢ ᱫᱟᱨᱮ ᱞᱟᱛᱟᱨ ᱨᱮᱜᱮ ᱥᱮ ᱥᱟᱨᱡᱚᱢ ᱫᱟᱨᱮ ᱵᱩᱴᱟᱹ ᱥᱩᱨ ᱨᱮᱜᱮ ᱦᱟᱸᱜ ᱚᱱᱮ ᱵᱚᱸᱜᱟ ᱵᱩᱨᱩ ᱫᱚ ᱦᱩᱭᱩᱜ-ᱟ᱾ ᱟᱨ ᱡᱟᱦᱟᱸ ᱠᱚᱨᱮ ᱡᱟᱦᱟᱸ ᱟᱹᱛᱩ ᱠᱚᱨᱮ ᱚᱱᱠᱟ ᱦᱩ ᱢᱟᱹᱡᱷᱤ ᱛᱷᱟᱱ ᱠᱚᱵᱮᱱ ᱧᱮᱞ ᱵᱟᱲᱟ ᱠᱟᱜ ᱜᱮᱭᱟ ᱡᱟᱱᱤᱡ ᱠᱷᱟᱱ ᱚᱱᱟ ᱦᱚᱸ ᱧᱮᱞ ᱵᱤᱱ ᱦᱟᱸᱜ ᱢᱟᱺᱡᱷᱤ ᱛᱷᱟᱱ ᱫᱚ ᱢᱤᱫᱴᱟᱝ ᱫᱟᱞᱚᱵ ᱠᱟᱜ-ᱟ ᱠᱚ ᱥᱮ ᱵᱩᱥᱩᱵ ᱛᱮ ᱵᱟᱠᱷᱟᱱ ᱡᱟᱦᱟᱱᱟᱜ ᱴᱟᱹᱞᱤ ᱛᱮᱜᱮ ᱚᱱᱟ ᱛᱟᱞᱟ ᱨᱮ ᱦᱟᱸᱜ ᱧᱮᱞ ᱵᱮᱱ ᱚᱸᱰᱮ ᱥᱟᱨᱡᱚᱢ ᱫᱟᱨᱮ ᱜᱮᱠᱚ ᱵᱤᱫ ᱠᱟᱜ-ᱟ ᱡᱟᱦᱟᱸ ᱨᱮᱫᱚ ᱚᱸᱰᱮ ᱥᱤᱸᱫᱩᱨ ᱠᱚ ᱴᱤᱠᱟᱹ ᱜᱟᱜ ᱵᱚᱸᱜᱟ ᱵᱩᱨᱩ ᱦᱟᱸᱡ ᱱᱚᱸᱰᱮ
ᱦᱳᱭ
ᱛᱟᱞᱮ ᱚᱱᱮ ᱚᱱᱠᱟ ᱥᱟᱨᱡᱚᱢ ᱫᱟᱨᱮ ᱵᱩᱴᱟᱹ ᱨᱮᱜᱮ ᱟᱨ ᱪᱮᱫ ᱟᱵᱚᱣᱟᱜ ᱯᱩᱡᱟᱹ ᱢᱟᱱᱮ ᱵᱚᱸᱜᱟ ᱵᱩᱨᱩ ᱠᱟᱹᱢᱤ ᱦᱚᱨᱟ ᱫᱚ ᱦᱩᱭᱩᱜ ᱛᱟᱵᱚᱱᱟ ᱡᱟᱹᱥᱛᱤ ᱠᱟᱭ ᱛᱮᱫᱚ
ᱟᱫᱚ ᱚᱱᱟᱜᱮ ᱚᱱᱟᱧ ᱤᱱᱟᱹᱜ ᱞᱤᱧ ᱵᱟᱲᱟᱭ ᱛᱟᱦᱮᱱᱟ ᱚᱱᱟ ᱛᱮᱞᱤᱧ ᱞᱟᱹᱭ ᱥᱚᱫᱚᱨ ᱟᱫ ᱵᱤᱱᱟ ᱟᱨ ᱞᱟᱹᱭᱵᱤᱱ ᱢᱟ ᱪᱮᱫ ᱵᱤᱱ ᱞᱟᱹᱭ ᱮᱫ ᱛᱟᱦᱮᱱ
ᱟᱞᱤᱧ ᱱᱚᱛᱮ ᱫᱚ ᱚᱱᱠᱟ ᱞᱮᱠᱟ ᱢᱮᱱ ᱛᱮᱫᱚ ᱦᱩᱭᱩᱜ ᱠᱟᱱᱟ ᱥᱟᱨᱡᱚᱢ ᱫᱟᱨᱮ ᱠᱚᱫᱚ ᱵᱟᱹᱱᱩᱜ ᱠᱟᱫᱟ ᱛᱚ
ᱛᱚ ᱚᱱᱟ ᱡᱟᱦᱟᱸ ᱵᱚᱱ ᱢᱮᱱᱟᱜ ᱠᱟᱱ ᱵᱟᱲᱮ ᱫᱟᱲᱮ ᱦᱳᱭ ᱚᱱᱟ ᱦᱳᱭ ᱚᱱᱟ ᱵᱟᱲᱮ ᱫᱟᱨᱮ ᱞᱟᱛᱟᱨ ᱨᱮᱜᱮ ᱚᱸᱰᱮ ᱜᱮᱞᱮ ᱵᱚᱸᱜᱟ ᱵᱩᱨᱩ ᱠᱚ ᱠᱚ ᱛᱟᱦᱮᱱ ᱜᱮᱛᱟ ᱞᱮᱭᱟ ᱛᱚ᱾
ᱚ
ᱚᱸᱰᱮ ᱜᱮ ᱡᱟᱦᱮᱨ ᱠᱟᱱ ᱛᱟᱞᱮᱭᱟ
ᱦᱮᱸ ᱦᱮᱸ
ᱚ
ᱟᱨ ᱜᱚᱢᱠᱮ ᱚᱱᱠᱟ ᱢᱟ ᱟᱸᱡᱚᱢ ᱵᱟᱲᱟ ᱦᱩᱭᱩ ᱠᱟᱱᱟ ᱵᱟᱲᱮ ᱫᱟᱨᱮ ᱨᱮᱫᱚ ᱵᱷᱩᱛ ᱠᱚᱠᱚ ᱛᱟᱦᱮᱱᱟ ᱥᱮ ᱪᱮᱫ ᱟᱫᱚ ᱟᱹᱵᱤᱱ ᱚᱱᱟ ᱵᱟᱨᱮ ᱛᱮ ᱛᱤᱱᱟᱹᱜ ᱜᱟᱱ ᱵᱤᱱ ᱵᱟᱲᱟᱭᱟ?
ᱟᱹᱞᱤᱧ ᱢᱟ ᱚᱱᱠᱟ ᱫᱤᱠ ᱫᱤᱭᱮ ᱛᱚ ᱩᱱᱟᱹᱜ ᱮᱠᱴᱩ ᱫᱚ ᱢᱟᱱᱮ ᱵᱟᱹᱞᱤᱧ ᱵᱟᱲᱟᱭᱟ᱾ ᱛᱚ ᱟᱵᱮᱱ ᱡᱩᱫᱤ ᱵᱮᱱ ᱵᱟᱲᱟᱭ ᱠᱷᱟᱡ ᱫᱚ ᱚᱱᱟ ᱠᱟᱹᱴᱮᱡ ᱟᱵᱮᱱ ᱦᱚᱸᱵᱮᱱ ᱞᱟᱹᱭ ᱟᱞᱤᱧ ᱠᱮᱭᱟ
ᱟᱹᱞᱤᱧ ᱵᱟᱲᱟᱭ ᱢᱟᱱᱮ ᱫᱚ ᱪᱮᱫ ᱞᱤᱧ ᱢᱮᱱᱟ ᱟᱹᱞᱤᱧ ᱦᱚᱸ ᱚᱱᱠᱟ ᱦᱚᱲ ᱟᱜ ᱞᱟᱹᱭ ᱪᱟᱞ ᱠᱟᱛᱷᱟ ᱜᱮ ᱥᱮ ᱦᱚᱲ ᱟᱜ ᱢᱚᱪᱟ ᱠᱷᱚᱱ ᱜᱮ ᱞᱤᱧ ᱟᱸᱡᱚᱢ ᱠᱟᱜ-ᱟ ᱡᱮ ᱵᱟᱲᱮ ᱫᱟᱨᱮ ᱨᱮᱫᱚ ᱚᱱᱠᱟ ᱵᱷᱩᱛ ᱠᱚ ᱛᱟᱦᱮᱱ ᱜᱮᱭᱟ ᱥᱮ ᱪᱮᱫ ᱛᱤᱱᱟᱹᱜ ᱥᱟᱹᱨᱤ ᱛᱤᱱᱟᱹᱜ ᱮᱲᱮ ᱟᱹᱞᱤᱧᱟᱜ ᱢᱮᱫ ᱛᱮᱫᱚ ᱦᱟᱜ ᱧᱮᱞ ᱫᱚ ᱵᱟᱝ ᱞᱤᱧ ᱧᱮᱞ ᱠᱟᱫᱟ᱾
ᱚ
ᱛᱚ ᱚᱱᱟ ᱜᱮᱞᱤᱧ ᱞᱟᱹᱭ ᱠᱮᱜ-ᱟ᱾
ᱦᱳᱭ ᱜᱚᱝᱠᱮ ᱛᱟᱦᱚᱞᱮ ᱜᱚᱝᱠᱮ ᱟᱯᱮ ᱟᱯᱮᱥᱮᱱ ᱫᱚ ᱛᱟᱦᱚᱞᱮ ᱵᱟᱦᱟ ᱥᱚᱨᱦᱟᱭ ᱠᱚ ᱡᱚᱛᱚᱜ ᱜᱮ ᱦᱩᱭᱩᱜ ᱛᱟᱯᱮ ᱜᱮᱭᱟ ᱵᱟᱝ ᱥᱮ
ᱦᱳᱭ ᱦᱳᱭ ᱡᱚᱛᱚ ᱜᱮ ᱦᱩᱭᱩᱜ-ᱟ ᱟᱨ ᱟᱹᱰᱤ ᱨᱟᱹᱥᱠᱟᱹ ᱥᱟᱞᱟᱜ ᱜᱮ ᱦᱩᱭᱩᱜ-ᱟ ᱵᱟᱦᱟ ᱥᱚᱨᱦᱟᱭ ᱫᱚ ᱥᱚᱦᱨᱟᱭ ᱫᱚ ᱟᱨᱦᱚᱸ ᱨᱟᱹᱥᱠᱟᱹ ᱟᱨ ᱵᱟᱦᱟ ᱦᱚᱸ ᱦᱩᱭᱩᱜ-ᱟ ᱛᱚᱵᱮ ᱵᱟᱦᱟ ᱢᱟ ᱵᱟᱦᱟ ᱫᱚ ᱥᱟᱱᱟᱢ ᱦᱚᱲᱟᱜ ᱨᱟᱹᱥᱠᱟᱹ ᱥᱮ ᱟᱵᱚ ᱢᱟᱹᱱᱢᱤᱭᱟᱜ ᱥᱟᱶᱛᱮ ᱵᱚᱸᱜᱟ ᱵᱩᱨᱩᱣᱟᱜ ᱨᱟᱹᱥᱠᱟᱹ ᱦᱚᱸ ᱟᱨ ᱥᱚᱨᱦᱟᱭ ᱦᱚᱸ ᱚᱱᱠᱟᱱᱟᱜ ᱠᱟᱱ ᱜᱮᱭᱟ ᱜᱟᱹᱭ ᱠᱟᱰᱟ ᱥᱮ ᱰᱟᱝᱨᱟ ᱠᱚᱣᱟᱜ ᱨᱟᱹᱥᱠᱟᱹ ᱥᱟᱶᱛᱮ ᱟᱵᱚ ᱢᱟᱹᱱᱢᱤᱭᱟᱜ ᱨᱟᱹᱥᱠᱟᱹ
ᱦᱳᱭ ᱛᱟᱦᱚᱞᱮ ᱜᱚᱝᱠᱮ ᱟᱵᱤᱱ ᱥᱮᱱ ᱢᱟᱱᱮ ᱵᱟᱦᱟ ᱫᱚ ᱪᱮᱫᱞᱮᱠᱟ ᱠᱚ ᱯᱩᱡᱟᱹᱭ ᱜᱮᱛᱮ ᱢᱟᱱᱮ ᱮᱦᱚᱵ ᱠᱷᱚᱱᱟᱜ ᱢᱩᱪᱟᱹᱫ ᱫᱷᱟᱹᱵᱤᱡ ᱡᱩᱫᱤᱵᱤᱱ ᱞᱟᱹᱭ ᱟᱞᱤᱧ ᱠᱮᱭᱟ? ᱛᱟᱦᱚᱞᱮ ᱚᱱᱟ ᱠᱚᱫᱚ ᱱᱟᱯᱟᱭ ᱠᱚᱜ ᱜᱮ ᱫᱚ
ᱦᱳᱭ ᱵᱟᱦᱟ ᱵᱚᱸᱜᱟ ᱨᱮᱫᱚ ᱦᱟᱸᱜ ᱚᱱᱠᱟ ᱫᱚ ᱡᱟᱦᱟᱸ ᱛᱤᱱᱟᱹᱜ ᱴᱟ ᱞᱤᱧ ᱵᱟᱲᱟᱭᱟ ᱚᱱᱟᱜᱮᱞᱤᱧ ᱟᱸᱡᱚᱢ ᱟᱵᱮᱱ ᱠᱟᱱᱟ ᱦᱟᱸᱜ
ᱦᱳᱭ
ᱟᱫᱚ ᱵᱟᱦᱟ ᱵᱚᱸᱜᱟ ᱨᱮ ᱟᱞᱮ ᱥᱮᱱ ᱫᱚ ᱱᱚᱝᱠᱟ ᱵᱚᱸᱜᱟ ᱦᱩᱭᱩᱜ-ᱟ ᱵᱟᱦᱟ ᱫᱚ ᱯᱮ ᱫᱤᱱ ᱠᱚ ᱢᱟᱱᱟᱣᱟ ᱛᱚ
ᱦᱳᱭ
ᱟᱫᱚ ᱡᱟᱭᱦᱳᱠ ᱚᱱᱟ ᱚᱱᱟ ᱡᱟᱦᱟᱸ ᱡᱮ ᱦᱤᱞᱳᱜ ᱵᱚᱸᱜᱟ ᱵᱩᱨᱩᱜ ᱢᱟᱦᱟ ᱦᱤᱞᱳᱜ ᱨᱮᱱᱟᱜ ᱜᱟᱞ ᱢᱟᱨᱟᱣ ᱞᱤᱧ ᱞᱟᱹᱭ ᱟᱵᱮᱱ ᱠᱟᱱᱟ ᱤᱱᱟᱹ ᱦᱤᱞᱳᱜ ᱫᱚ ᱦᱟᱸᱜ ᱱᱟᱭᱠᱮ ᱟᱨ ᱠᱩᱰᱟᱹᱢ ᱩᱱᱠᱤᱱ ᱫᱚ ᱩᱢ ᱯᱷᱟᱨᱪᱟ ᱠᱟᱛᱮᱫ ᱫᱟᱨᱟᱢ ᱤᱫᱤ ᱠᱤᱱ ᱦᱩᱭᱩᱜ-ᱟ ᱡᱟᱦᱮᱨ ᱛᱮ
ᱦᱳᱭ
ᱟᱨ ᱮᱱᱮ ᱦᱤᱞᱳᱜ ᱫᱚ
ᱵᱚᱸᱜᱟ ᱠᱚᱣᱟ ᱠᱚ ᱥᱮ ᱚᱱᱠᱟ ᱥᱤᱢ ᱠᱚ
ᱦᱳᱭ
ᱟᱨ ᱟᱜ ᱚᱱᱠᱟ ᱟᱭᱢᱟ ᱥᱮᱨᱢᱟ ᱯᱚᱨᱮ ᱫᱚ ᱢᱟᱨᱟᱝ ᱰᱟᱝᱨᱤ ᱦᱚᱸᱠᱚ ᱵᱚᱸᱜᱟ ᱠᱚᱜᱮᱭᱟ
ᱦᱳᱭ
ᱛᱚᱵᱮ ᱚᱱᱟ ᱡᱟᱭ ᱡᱟᱦᱟᱸ ᱚᱱᱟ ᱵᱚᱦᱚᱜ ᱛᱮᱫ ᱦᱟᱜ ᱵᱚᱸᱜᱟ ᱠᱟᱛᱮᱫ ᱡᱟᱦᱟ ᱥᱚᱲᱮ ᱦᱩᱭᱩᱜ-ᱟ ᱥᱮ,
ᱦᱚᱭ
ᱚᱱᱟ ᱫᱚ ᱡᱟᱦᱟᱸᱭ ᱡᱚᱢᱟᱭ ᱩᱱᱤ ᱫᱚ ᱩᱯᱟᱹᱥ ᱠᱟᱛᱮᱫ ᱛᱟᱦᱮᱱ ᱦᱩᱭᱩᱜ ᱛᱟᱭᱟ ᱱᱤᱭᱟᱢ ᱯᱟᱞᱟᱣ ᱨᱮ ᱛᱟᱦᱮᱱ ᱦᱩᱭᱩᱜ ᱛᱟᱭᱟ᱾
ᱦᱳᱭ
ᱟᱨ ᱡᱟᱦᱟᱸᱭ ᱡᱩᱫᱤ ᱥᱮᱛᱟᱜ ᱠᱷᱚᱱ ᱚᱱᱠᱟ ᱫᱟᱠᱟ ᱠᱚᱭ ᱡᱚᱢ ᱠᱟᱜ-ᱟ ᱵᱟᱭ ᱩᱯᱟᱹᱥᱟ ᱛᱟᱦᱞᱮ ᱩᱱᱤ ᱫᱚ ᱚᱱᱟ ᱡᱚᱢ ᱵᱟᱭ ᱧᱟᱢᱟ᱾ ᱟᱨ ᱡᱩᱫᱤ ᱡᱚᱢ ᱠᱮᱫ ᱜᱮᱭᱟᱭ ᱥᱮ ᱩᱱᱤ ᱫᱚ ᱚᱱᱟ ᱵᱟᱹᱲᱤᱡᱚᱜ-ᱟ ᱵᱚᱸᱜᱟ ᱵᱩᱨᱩ ᱠᱚ ᱵᱟᱹᱲᱤᱡᱚᱜ-ᱟ᱾
ᱚ
ᱟᱨ ᱟᱨ ᱤᱱᱟᱹ ᱛᱟᱭᱚᱢ ᱵᱚᱸᱜᱟ ᱵᱩᱨᱩ ᱨᱮᱱᱟᱜ ᱠᱟᱢᱤ ᱦᱚᱨᱟ ᱫᱚ ᱚᱱᱮ ᱫᱟᱨᱟᱢ ᱤᱫᱤ ᱠᱤᱱᱟᱹ ᱞᱮ ᱟᱨ
ᱦᱳᱭ
ᱠᱟ ᱟᱛᱳ ᱠᱷᱚᱱ ᱦᱩᱰᱤᱧ ᱦᱩᱰᱤᱧ ᱡᱟᱦᱟᱸ ᱥᱤᱢ ᱠᱚ ᱛᱚᱞᱟᱣ ᱤᱫᱤ ᱠᱟᱛᱮᱜ ᱩᱱᱠᱩ, ᱥᱟᱱᱟᱢ ᱚᱲᱟᱜ ᱦᱚᱲ ᱨᱮᱱ ᱟᱨ ᱚᱸᱰᱮ ᱥᱩᱨ ᱠᱟᱛᱮᱜ ᱚᱱᱠᱟ ᱵᱚᱸᱜᱟ ᱵᱩᱨᱩ ᱦᱩᱭᱩᱜ-ᱟ ᱢᱟᱨᱟᱝ ᱵᱩ ᱡᱟᱦᱮᱨ ᱨᱮᱫᱚ ᱟᱵᱚᱨᱮᱱ ᱡᱟᱦᱮᱨ ᱟᱭᱳ ᱢᱟᱲᱟᱝ ᱛᱮᱠᱚ ᱵᱚᱸᱜᱟ ᱵᱩᱨᱩ ᱦᱟᱭᱟ᱾ ᱤᱱᱟᱹ ᱛᱟᱭᱚᱢ ᱢᱟᱨᱟᱝ ᱵᱩᱨᱩ ᱟᱨ ᱚᱱᱟ ᱢᱤᱫᱴᱟᱱ ᱵᱮᱱ ᱵᱟᱲᱟᱭᱟ ᱥᱮ ᱵᱟᱝᱜᱮ? ᱟᱵᱚᱨᱮᱱ ᱫᱚ ᱡᱚᱛᱚᱠᱷᱚᱡ ᱢᱟᱨᱟᱝ ᱵᱩᱨᱩ ᱜᱮ ᱢᱟᱲᱟᱝ ᱛᱮᱵᱚᱱ ᱧᱩᱢ ᱧᱟᱢᱮᱭᱟ᱾
ᱦᱳᱭ ᱦᱳᱭ
ᱛᱚᱵᱮ ᱡᱟᱦᱮᱨ ᱨᱮ ᱵᱚᱸᱜᱟ ᱚᱠᱛᱚ ᱫᱚ ᱡᱟᱦᱮᱨ ᱟᱭᱚ ᱢᱟᱲᱟᱝ ᱛᱮᱵᱚᱱ ᱧᱩᱢ ᱦᱟᱞᱟᱝ ᱮᱭᱟ ᱟᱨ ᱪᱮᱫ ᱮᱴᱟᱜ ᱠᱚᱨᱮ ᱵᱚᱸᱜᱟ ᱞᱮᱠᱷᱟᱱ ᱫᱚ ᱢᱟᱨᱟᱝ ᱵᱨ ᱜᱮ ᱛᱚᱵᱮ ᱡᱟᱦᱮᱨ ᱥᱮ ᱵᱟᱦᱟ ᱵᱚᱸᱜᱟ ᱨᱮᱫᱚ ᱡᱨ ᱟᱭᱚᱣᱟᱜ ᱧᱩᱛᱩᱢ ᱜᱮ ᱢᱟᱲᱟᱝ ᱛᱮᱵᱚᱱ ᱧᱩᱚᱢ ᱧᱟᱢᱟ᱾ ᱦᱳᱭ ᱡᱟᱠᱜᱮ ᱤᱱᱟᱹᱜ ᱤᱱᱟᱹᱜ ᱴᱟᱜ ᱜᱮᱞᱤᱧ ᱵᱟᱲᱟᱭᱟ ᱟᱫᱚ ᱤᱱᱟᱹ ᱜᱮᱞᱤᱧ ᱞᱟᱹᱭ ᱥᱟᱰᱮᱭᱟᱫ ᱵᱮᱱᱟ
ᱦᱳᱭ
ᱛᱟᱦᱞᱮ ᱚᱱᱠᱟ ᱫᱚ ᱵᱟᱦᱟ ᱫᱚ ᱟᱯᱮ ᱫᱚ ᱛᱤᱱᱟᱹᱜ ᱫᱤᱱ ᱯᱮ ᱢᱟᱱᱟᱣ ᱛᱟᱵᱚᱱᱟ?
ᱟᱞᱮ ᱦᱚᱸ ᱜᱚᱝᱠᱮ ᱚᱱᱠᱟ ᱢᱮᱱ ᱞᱮᱝᱠᱷᱟᱱ ᱫᱚ ᱚᱱᱮ ᱮ ᱟᱹᱵᱤᱱ ᱵᱤᱱ ᱡᱚᱠᱷᱚᱱ ᱵᱤᱱ ᱢᱮᱱ ᱠᱮᱫᱟ ᱚᱱᱮ ᱟᱵᱤᱱ ᱡᱟᱦᱟᱸ ᱞᱮᱠᱟ ᱵᱤᱱ ᱢᱮᱱ ᱠᱮᱫᱟ ᱟᱱᱮ ᱱᱚᱛᱮ ᱛᱚ ᱚᱝᱠᱟ ᱞᱮᱠᱟ ᱫᱚ ᱢᱟᱱᱮ ᱯᱮᱫᱤᱱ ᱫᱚ ᱵᱟᱠᱚ ᱢᱟᱱᱟᱣᱟ ᱚᱠᱟ ᱫᱤᱱ ᱫᱚ ᱢᱟᱱᱮ ᱵᱟᱨ ᱫᱟᱷ ᱢᱟᱱᱮ ᱵᱟᱨ ᱫᱷᱟᱨ ᱛᱮᱦᱚᱸ ᱠᱚ ᱢᱟᱱᱟᱣ ᱜᱮᱭᱟ,
ᱦᱳᱭ ᱦᱳᱭ ᱵᱟᱨ ᱫᱤᱱ ᱢᱟᱱᱮ
ᱦᱮᱸ ᱵᱟᱨ ᱫᱤᱱ᱾
ᱦᱩᱸ ᱦᱩᱸ᱾
ᱯᱳᱭᱞᱳ ᱫᱤᱱ ᱫᱚ, ᱦᱮᱸ ᱞᱟᱹᱭᱵᱤᱱ᱾
ᱦᱳᱭ ᱚᱱᱠᱟ ᱫᱚ ᱦᱩᱭᱩᱜ ᱠᱟᱱ ᱜᱮᱭᱟ ᱱᱮᱛᱟᱨ ᱫᱚ, ᱴᱚᱴᱷᱟ ᱠᱚᱦᱚᱸ ᱟᱞᱟᱫᱟ ᱠᱟᱱ ᱛᱟᱵᱚᱱᱟ ᱥᱮ ᱵᱷᱟᱜᱽ ᱟᱠᱟᱱ ᱛᱟᱵᱚᱱᱟ, ᱟᱫᱚ ᱚᱱᱟ ᱤᱫᱤ ᱠᱟᱛᱮᱫ ᱟᱭᱢᱟ ᱟᱭᱢᱟ ᱴᱚᱴᱷᱟ ᱨᱮ ᱟᱭᱢᱟ ᱟᱭᱢᱟ ᱞᱮᱠᱟ ᱠᱚ ᱢᱟᱱᱟᱣᱼᱟ ᱚᱠᱟ ᱠᱚᱨᱮ ᱫᱚ ᱵᱟᱨ ᱫᱤᱱ ᱚᱠᱟ ᱠᱚᱨᱮ ᱫᱚ ᱯᱮ ᱫᱤᱱ
ᱦᱳᱭ ᱜᱚᱝᱠᱮ,
ᱦᱳᱭ᱾